ᱦᱮᱞᱳ᱾
ᱦᱮᱸ ᱡᱚᱦᱟᱨ ᱜᱮ᱾
ᱦᱮᱞᱳ ᱦᱮᱸ ᱡᱚᱦᱟᱨ ᱜᱮ ᱥᱟᱹᱜᱩᱱ ᱥᱮᱛᱟᱜ᱾ ᱛᱟᱦᱚᱞᱮ ᱞᱟᱹᱭ ᱫᱟᱞᱤᱧ ᱚᱱᱛᱮᱱᱟᱜ ᱛᱤᱦᱤᱧ ᱫᱚ ᱚᱱᱛᱮᱱᱟᱜ ᱚᱭᱮᱫᱟᱨ ᱠᱚ ᱪᱮᱫᱮ ᱞᱮᱠᱟ ᱢᱮᱱᱟᱜᱼᱟ?
ᱱᱩ ᱱᱚᱛᱮᱱᱟᱜ ᱫᱚ ᱱᱟᱠᱷᱟᱱ᱾ ᱱᱤᱛᱚᱜ ᱦᱚᱸ ᱟᱹᱰᱤ ᱡᱟᱹᱥᱛᱤ ᱜᱮ ᱫᱟᱜᱮᱜ ᱟᱭ᱾
ᱟ ᱵᱷᱳᱨ ᱠᱷᱚᱱ ᱫᱟᱜ ᱮ ᱫᱟᱜ᱾ ᱫᱟᱜ ᱮ ᱡᱚᱨᱚᱭᱼᱟ ᱮᱠᱷᱚᱱ ᱦᱚᱸ ᱱᱚᱜᱼᱚᱭ ᱱᱤᱛᱳᱜ ᱦᱚᱸ᱾ ᱠᱟᱹᱴᱤᱡ ᱡᱚᱨᱟᱭᱮᱫᱟ᱾
ᱟᱯᱮ ᱫᱚ ᱢᱮᱱᱠᱷᱟᱱ ᱫᱚ ᱦᱟᱸᱜ ᱥᱮᱛᱟᱜ ᱠᱷᱚᱱᱟᱜ ᱫᱚ ᱦᱟᱞᱠᱟ ᱦᱟᱞᱠᱟᱭ ᱫᱟᱜ ᱮᱫᱛᱟᱦᱮᱱᱟᱜ ᱥᱮᱛᱟᱜ ᱨᱮᱫᱚ ᱦᱟᱸ᱾ ᱦᱳᱭ ᱱᱤᱛᱟᱹ ᱫᱚ ᱦᱟᱸᱜ ᱵᱚᱱᱫᱚ ᱦᱟᱛᱟᱲ ᱠᱟᱱᱟᱫᱟ ᱱᱤᱛᱳ ᱫᱚ ᱦᱟᱞᱠᱟ ᱦᱟᱞᱠᱟ ᱥᱤᱛᱩᱝ ᱟ᱾
ᱚ ᱟᱪᱷᱟ᱾
ᱟᱨᱚ ᱯᱚᱨᱮᱛᱮ ᱡᱩᱤ ᱰᱟᱜ᱾
ᱦᱮᱸ ᱦᱮᱸ᱾
ᱪᱮᱫ ᱵᱮᱱ ᱪᱤᱠᱟᱹᱭᱮᱫ ᱛᱟᱦᱮᱱᱟ?
ᱟᱫᱚ ᱮᱱᱠᱷᱟᱱ ᱚᱲᱟᱜ ᱨᱮᱱᱟᱜ ᱜᱮᱞᱤᱧ ᱠᱟᱹᱢᱤ ᱵᱟᱲᱟᱭᱮᱫ ᱠᱟᱱ ᱛᱟᱦᱮᱸᱼᱟ᱾ ᱛᱚ ᱱᱤᱭᱟᱹ ᱜᱷᱟᱹᱲᱤᱡ ᱫᱚ ᱱᱤᱛᱚᱜ ᱯᱷᱟᱠᱟ ᱢᱮᱱᱟᱜ ᱞᱤᱧ ᱛᱟᱦᱮᱱᱟ ᱠᱷᱟᱱ ᱱᱚᱜᱼᱚᱭ᱾ ᱨᱚᱲ ᱵᱟᱲᱟ ᱠᱚ ᱦᱩᱭᱩᱜ ᱠᱟᱱᱟ᱾
ᱵᱟᱹᱱᱩᱭᱟ ᱟᱨ ᱡᱚᱢ ᱵᱟᱲᱟ ᱠᱮᱫᱟ ᱵᱮᱱ?
ᱦᱮᱸ ᱱᱟᱹᱠᱷᱟᱱ ᱱᱟᱥᱛᱟ ᱵᱟᱲᱟ ᱠᱟᱱᱟ ᱞᱤᱧ᱾
ᱫᱟᱠᱟ ᱫᱚ ᱛᱟᱦᱚᱞᱮ ᱟᱹᱣᱨᱤ ᱵᱤᱱ ᱡᱚᱢᱟ?
ᱵᱟᱝ-ᱟ ᱟᱹᱣᱨᱤ ᱡᱚᱢᱟ᱾
ᱪᱮᱫ ᱟᱨ? ᱱᱚᱜᱼᱚᱭ ᱥᱳᱥᱟᱞ ᱢᱤᱰᱤᱭᱟ ᱡᱩᱜ ᱛᱚ ᱛᱟᱦᱚᱞᱮ ᱠᱟᱹᱴᱤᱡ ᱚᱱᱟ ᱵᱟᱨᱮᱛᱮ᱾ ᱨᱚᱲ ᱞᱮᱠᱷᱟᱱ ᱵᱷᱟᱜᱮ ᱠᱚᱣᱟ᱾ ᱟᱵᱮᱱᱟᱜ ᱢᱫ ᱛᱮᱫᱚ ᱱᱤᱭᱟᱹ ᱥᱳᱥᱟᱞ ᱢᱤᱰᱤᱭᱟ ᱱᱚᱜ ᱚᱭ ᱦᱮᱡ ᱠᱟᱱᱟ ᱟᱹᱰᱤ ᱨᱚᱠᱚᱢᱟᱜ᱾ ᱦᱮ ᱮ ᱟᱭ ᱛᱟᱨᱯᱚᱨ ᱦᱩᱭᱩᱜ ᱠᱟᱱᱟ᱾ ᱚᱱᱟ ᱠᱚ ᱤᱫᱤ ᱠᱟᱛᱮ ᱟᱵᱮᱱ ᱚᱠᱟᱴᱟᱜ ᱵᱮᱱ ᱤᱭᱟᱹ ᱫᱟ᱾ ᱵᱷᱟᱜᱤ ᱜᱮᱭᱟ ᱥᱮ ᱵᱟᱹᱲᱤᱡ ᱜᱮᱭᱟ? ᱟᱵᱮᱱᱟᱜ ᱤᱭᱟᱹᱛᱮ ᱡᱩᱫᱤ ᱵᱮᱱ ᱞᱟᱹᱭ᱾
ᱛᱳ᱾ ᱟᱹᱞᱤᱧᱟᱜ ᱛᱮᱫᱚ ᱟᱞᱤᱧ ᱡᱟᱦᱟᱸ ᱢᱟᱱᱮ ᱦᱩᱰᱤᱧ ᱢᱟᱪᱷᱟᱛᱮᱞᱤᱧ ᱞᱟᱹᱭᱮᱜᱼᱟ ᱡᱟᱦᱟᱸ ᱞᱤᱧ ᱵᱟᱲᱟᱭᱟ᱾ ᱮᱠᱷᱟᱱ ᱛᱳ᱾ ᱱᱚᱣᱟ ᱡᱟᱦᱟᱸ ᱥᱳᱥᱟᱞ ᱢᱤᱰᱤᱭᱟ ᱡᱟᱦᱟᱸ ᱱᱚᱣᱟ ᱯᱷᱮᱥᱵᱩᱠ ᱠᱚᱵᱚᱱ ᱵᱮᱵᱚᱦᱟᱨᱮᱫᱟ ᱱᱚᱣᱟ ᱫᱚ ᱞᱟᱹᱭ ᱞᱮᱠᱷᱟᱱ ᱫᱚ ᱠᱷᱩᱵ᱾ ᱢᱟᱱᱮ ᱡᱤᱱᱤᱥᱚᱜ ᱠᱟᱱᱟ᱾ ᱵᱷᱟᱜᱮ ᱡᱚᱫᱤ ᱱᱚᱣᱟ ᱵᱷᱟᱜᱮ ᱞᱮᱠᱟ ᱵᱚᱱ ᱵᱮᱵᱚᱦᱟᱨᱟ ᱛᱚ᱾ ᱢᱟᱱᱮ ᱵᱮᱥᱟ ᱟᱨ ᱡᱩᱫᱤ ᱱᱚᱭᱟ ᱜᱮ ᱠᱷᱟᱨᱟᱯ ᱵᱚᱱ ᱵᱮᱵᱚᱦᱟᱨᱟ ᱛᱟᱦᱚᱞᱮ ᱠᱷᱟᱨᱟᱯᱚᱜᱼᱟ᱾ ᱛᱚ ᱱᱤᱛᱚᱜ ᱡᱟᱦᱟᱱᱟᱜ ᱜᱮ᱾ ᱱᱚᱣᱟ ᱥᱳᱥᱟᱞ ᱢᱤᱰᱤᱭᱟ ᱛᱟᱞᱟ ᱛᱮᱜᱮ ᱡᱟᱦᱟᱱ ᱡᱤᱱᱤᱥ ᱚᱲᱟᱜ ᱨᱮ ᱫᱩᱲᱩᱵ ᱠᱟᱛᱮᱫ ᱱᱟᱠᱷᱟᱱ ᱢᱟᱱᱮ ᱫᱩᱲᱩᱵ ᱠᱟᱛᱮ ᱜᱮ ᱱᱟ ᱠᱷᱟᱱ ᱯᱷᱳᱱ ᱵᱚᱱ ᱠᱚᱭᱚᱜ ᱞᱮᱠᱷᱟᱱ ᱜᱮᱵᱚᱱ ᱧᱮᱞ ᱧᱟᱢᱟ ᱡᱮ ᱡᱟᱦᱟᱸ ᱨᱮᱱᱟᱜ ᱡᱟᱦᱟᱸ ᱨᱮᱜᱮ ᱚᱱᱠᱟ
ᱜᱳᱴᱟ ᱫᱩᱱᱤᱭᱟᱹ ᱨᱮᱱᱟᱜ ᱠᱷᱚᱵᱚᱨ᱾
ᱱᱤᱡᱮᱨᱟᱜ ᱢᱟᱱᱮ ᱢᱟᱱᱮ ᱱᱤᱡᱮᱨᱟᱜ ᱯᱷᱳᱱ ᱢᱟᱫᱽᱫᱷᱚᱢ ᱛᱮᱵᱚᱱ ᱧᱟᱢ ᱫᱟ ᱫᱤᱥᱟᱹᱭ ᱫᱟᱵᱚᱱ᱾ ᱵᱩᱜᱤ ᱵᱟᱹᱲᱤᱭᱟᱜ ᱠᱟᱛᱷᱟ ᱵᱚᱱ ᱵᱩᱡᱷᱟᱹᱣ ᱫᱟᱲᱮᱭᱟᱜ ᱠᱟᱱᱟ᱾ ᱛᱚ ᱟᱹᱵᱤᱱ ᱞᱮᱠᱷᱟᱱ ᱠᱟᱹᱴᱤᱡ ᱵᱮᱥ ᱧᱚᱜ ᱵᱤᱱ ᱞᱟᱹᱭ ᱞᱮᱠᱷᱟᱱ ᱫᱚ ᱵᱮᱥ ᱠᱚᱜᱼᱟ᱾
ᱟᱹᱞᱤᱧ ᱦᱚᱸ ᱡᱟᱦᱟᱸᱞᱮᱠᱟ ᱞᱤᱧ ᱢᱚᱱᱮᱭᱮᱫᱟ ᱴᱷᱤᱠ ᱥᱮ ᱵᱟᱝ ᱴᱷᱤᱠ ᱵᱚᱞᱮ ᱞᱟᱹᱭ ᱫᱟᱲᱮᱭᱟᱜ ᱠᱟᱱᱟ ᱟᱨ ᱦᱮᱸ ᱥᱳᱥᱟᱞ ᱢᱤᱰᱤᱭᱟ ᱛᱮ ᱫᱚ ᱦᱟᱸᱜ ᱦᱮ ᱞᱟᱹᱭ ᱥᱟᱠᱚᱢ ᱡᱟᱦᱟ ᱠᱟᱹᱢᱤ ᱫᱚᱦᱟᱸᱜ ᱵᱷᱟᱞᱤ ᱠᱚᱜᱮ ᱦᱩᱭᱩᱜ ᱠᱟᱱᱟ ᱦᱟᱸᱜ ᱚᱱᱟ ᱫᱚ ᱡᱮᱦᱮᱛᱩ ᱥᱳᱥᱟᱞ ᱢᱤᱰᱤᱭᱟ ᱨᱮᱫᱚ ᱦᱟᱸᱜ ᱜᱚᱴᱟ ᱫᱩᱱᱤᱭᱟᱹ ᱨᱮᱱᱟᱜ ᱠᱷᱚᱵᱚᱨ ᱵᱚᱱ ᱧᱟᱢ ᱮᱫᱟ ᱦᱟᱱᱟ ᱡᱮᱢᱚᱱ ᱱᱤᱛᱚᱜ ᱡᱟᱦᱟᱸ ᱯᱨᱚᱴᱮᱥᱴ ᱪᱟᱞᱟᱜ ᱠᱟᱱᱟ ᱫᱤᱞᱞᱤ ᱨᱮ ᱚᱱᱟ ᱡᱮᱢᱚᱱ ᱟᱵᱚ ᱱᱚᱰᱮ ᱵᱮᱝᱜᱚᱞ ᱨᱮ ᱢᱮᱱᱟᱜ ᱠᱟᱛᱮ ᱦᱚᱸᱵᱚᱱ ᱵᱩᱡᱽ ᱫᱟᱲᱮᱭᱟᱜ ᱠᱟᱱᱟ ᱡᱮ ᱱᱤᱛᱚᱜ ᱱᱚᱰᱮ ᱡᱟᱱᱛᱟᱲ ᱢᱟᱱᱛᱟᱨ ᱨᱮ ᱯᱨᱩᱴᱮᱥ ᱪᱟᱞᱩᱜ ᱚᱱᱟ ᱠᱷᱚᱵᱚᱨ ᱠᱚᱵᱚᱱ ᱧᱟᱢ ᱮᱫᱟ ᱚᱱᱟ ᱫᱤᱠ ᱛᱷᱮᱠᱮ ᱡᱩᱫᱤ ᱵᱚᱱ ᱞᱟᱹᱭᱟ ᱛᱟᱦᱚᱞᱮ ᱮᱱᱟᱝ ᱱᱟ ᱫᱚ ᱟᱵᱚᱣᱟᱜ ᱫᱚᱦᱟ ᱢᱟᱦᱟᱞ ᱜᱮ ᱦᱩᱭᱩᱜ ᱠᱟᱱᱟ ᱜᱚᱴᱟ ᱫᱩᱱᱭᱟᱹ ᱨᱮᱱᱟᱜ ᱠᱷᱚᱵᱚᱨ ᱵᱚᱱ ᱤᱭᱟᱹ ᱫᱟᱲᱮᱭᱟᱜᱼᱟ ᱟᱨ ᱵᱟᱹᱲᱤᱡᱽ ᱫᱤᱠ ᱫᱚ ᱦᱩᱭᱩᱜ ᱠᱟᱱᱟ ᱚᱱᱮ ᱡᱮᱢᱚᱱ ᱟᱵᱚᱣᱟᱜ ᱥᱚᱢᱟᱡᱽ ᱨᱮᱱᱟᱜ ᱡᱟᱦᱟᱸ ᱦᱟᱱᱟ ᱱᱤᱭᱟᱹ ᱠᱚ ᱡᱮ ᱞᱟᱹᱭ ᱜᱟᱱᱚᱜᱼᱟ ᱚᱨᱠᱮᱥᱴᱟᱨ ᱠᱚᱨᱮ ᱡᱟᱦᱟᱸ ᱚᱱᱠᱟ ᱞᱚᱥᱚᱫ ᱠᱚᱨᱮ ᱠᱚ ᱫᱚᱱ ᱵᱟᱲᱟᱭᱮᱫᱟ, ᱦᱮᱸ ᱚᱱᱟ ᱠᱚ ᱤᱭᱟᱹ ᱠᱮᱢᱮᱨᱟ ᱠᱟᱛᱮ ᱠᱚ ᱤᱭᱟᱹᱭ ᱫᱟ ᱯᱳᱥᱴ ᱫᱟᱠᱚ ᱟᱫᱚ ᱚᱱᱟ ᱫᱚ ᱟᱵᱚᱣᱟᱜ ᱥᱚᱢᱟᱡᱽ ᱨᱮᱫᱚ ᱦᱟᱸᱜ ᱟᱨ ᱦᱟᱸᱜ ᱵᱮᱥ ᱤᱭᱟᱹ ᱫᱚ ᱵᱟᱝ ᱪᱟᱞᱟᱜ ᱠᱟᱱᱟ ᱩᱱᱠᱩ ᱤᱭᱩᱛ ᱠᱚ ᱞᱟᱹᱜᱤᱫ ᱡᱟᱦᱟᱸᱭ ᱠᱚ ᱦᱟᱨᱟᱜ ᱠᱟᱱᱟ᱾ ᱚᱱᱟ ᱠᱚ ᱧᱮᱞᱫᱟ ᱟᱨ ᱫᱚᱥ ᱵᱟᱨᱚ ᱵᱚᱪᱷᱚᱨ ᱠᱷᱚᱱᱟᱜ ᱜᱮ ᱢᱳᱵᱟᱭᱤᱞ ᱫᱚᱠᱚ ᱵᱮᱵᱚᱦᱟᱨ ᱮ ᱠᱟᱨᱚᱱ ᱡᱮ ᱵᱟᱝ ᱦᱚᱸ ᱜᱟᱨᱡᱮᱱᱟᱜ ᱢᱳᱵᱟᱭᱤᱞ ᱠᱚ ᱦᱟᱸᱜ ᱟᱨ ᱮᱢᱚᱱ ᱤᱭᱟᱹ ᱠᱟᱱᱟ ᱵᱟᱹᱲᱤᱡ ᱫᱤᱠ ᱛᱷᱤᱠᱮᱞᱤᱭᱟ ᱵᱟᱹᱲᱤᱡ ᱵᱟᱹᱲᱤᱡ ᱫᱤᱠ ᱛᱷᱮᱠᱮ ᱞᱟᱹᱭ ᱜᱟᱱ ᱞᱮᱠᱷᱟᱱ ᱫᱚ ᱡᱮᱢᱚᱱ ᱢᱤᱫᱴᱟᱝ ᱜᱤᱫᱽᱨᱟᱹᱜᱮ ᱩᱫᱟᱦᱚᱨᱚᱱ ᱡᱮᱢᱚᱱ ᱜᱤᱫᱽᱨᱟᱹᱜ ᱜᱮ ᱫᱟᱠᱟ ᱡᱚᱢ ᱫᱟᱠᱟ ᱡᱚᱢ ᱥᱚᱢᱚᱭ ᱵᱟ ᱮᱴᱟᱜ ᱥᱚᱢᱚᱭ ᱯᱨᱤ ᱴᱟᱭᱤᱢ ᱵᱟᱝ ᱠᱷᱮᱞ ᱠᱟᱛᱮ ᱢᱳᱵᱟᱭᱤᱞ ᱨᱮ ᱵᱷᱤᱰᱤᱭᱳ ᱜᱮᱢᱥ ᱡᱮᱢᱚᱱ ᱟᱨᱚ ᱢᱮᱱᱟᱜᱼᱟ᱾ ᱚᱱᱟ ᱠᱚᱠᱚ ᱤᱭᱟᱹ ᱭᱮᱫᱟ ᱚᱱᱟ ᱠᱚ ᱠᱟᱹᱴᱤᱡ ᱜᱤᱫᱽᱨᱟᱹᱣᱟᱜ ᱫᱚ ᱟᱹᱰᱤ ᱵᱚᱦᱚᱜ ᱨᱮ ᱠᱟᱹᱴᱤᱡ ᱚᱱᱟ ᱫᱚ ᱢᱟᱱᱮ ᱡᱟᱦᱟᱸ ᱟᱠᱚᱣᱟᱜ ᱵᱨᱮᱱ ᱨᱮᱱᱟᱜ ᱚᱱᱟ ᱵᱤᱠᱟᱥ ᱵᱟᱝ ᱜᱷᱚᱴᱟᱜ ᱠᱟᱱ ᱛᱟᱠᱚᱣᱟ ᱡᱟᱦᱟᱸ ᱢᱤᱫ ᱞᱟᱦᱟᱛᱮ ᱦᱩᱭᱩᱜ ᱛᱟᱦᱮᱸ ᱠᱟᱱᱟ᱾ ᱠᱷᱮᱞ ᱵᱟᱲᱟᱭ ᱛᱟᱦᱮᱱᱟᱠᱚ ᱡᱟᱦᱟᱱᱟᱜ ᱠᱚ ᱦᱩᱭᱩᱜ ᱛᱟᱦᱮᱱ ᱟᱵᱚ ᱵᱮᱞᱟᱨ ᱨᱮ ᱦᱩᱭ ᱟᱠᱟᱱᱟ ᱾ ᱟᱫᱚ ᱱᱤᱭᱟᱹ ᱱᱤᱭᱟᱹ ᱡᱩᱜᱽ ᱨᱮᱫᱚ ᱦᱟᱸᱜ ᱚᱱᱠᱟᱱᱟᱜ ᱫᱚ ᱵᱟᱝ ᱦᱩᱭᱩᱜ ᱠᱟᱱᱟ ᱦᱟᱸᱜ᱾ ᱚᱱᱮ ᱡᱟᱦᱟᱸ ᱟᱹᱛᱩ ᱠᱚᱨᱮ ᱞᱟᱹᱭ ᱜᱟᱱᱚᱜᱼᱟ ᱡᱟᱦᱟᱸ ᱟᱞᱮ ᱢᱮᱞᱟᱨᱮ ᱠᱷᱮᱞ ᱵᱟᱲᱟᱜ ᱠᱟᱱ ᱛᱟᱦᱮᱱᱟᱞᱮ ᱡᱮᱢᱚᱱ ᱦᱩᱭᱩᱜ ᱠᱟᱱᱟ ᱮᱜ ᱢᱟᱨᱵᱮᱞ ᱠᱚ ᱠᱚ ᱵᱟ ᱫᱟᱹᱲ ᱵᱟᱲᱟ ᱡᱟᱦᱟᱱᱟᱜ ᱜᱮ ᱮᱠᱷᱚᱱ ᱚᱱᱟ ᱠᱚ ᱦᱚᱸ ᱟᱫ ᱪᱟᱵᱟᱜ ᱠᱟᱱᱟ ᱮᱠᱷᱚᱱ ᱫᱚ ᱵᱟᱝ ᱦᱩᱭᱩᱜ ᱠᱟᱱᱟ ᱢᱳᱵᱟᱭᱤᱞ ᱠᱷᱟᱹᱛᱤᱨ ᱜᱮ ᱟᱫᱚ ᱵᱟᱹᱲᱤᱡᱽ ᱫᱤᱠ ᱪᱤᱠᱟᱹᱜ ᱞᱤᱧ ᱞᱟᱹᱭ ᱠᱮᱫᱟ ᱟᱨ ᱵᱷᱟᱹᱜᱤ ᱫᱤᱠ ᱴᱟᱜ ᱫᱚᱞᱤᱧ ᱞᱟᱹᱭ ᱠᱮᱫ ᱜᱮᱭᱟ᱾ ᱡᱟᱦᱟᱸ ᱤᱭᱟᱹ ᱟᱨᱚ ᱵᱷᱟᱜᱤ ᱫᱤᱠ ᱛᱷᱮᱠᱮ ᱟᱨᱦᱚᱸ ᱢᱮᱱᱟᱜ-ᱟ ᱚᱱᱟ ᱵᱟᱫ ᱠᱟᱛᱮ ᱦᱚᱸ ᱚᱱᱟ ᱠᱷᱚᱵᱚᱨ ᱪᱷᱟᱲᱟ ᱡᱮᱢᱚᱱ ᱠᱳᱪᱤᱝ ᱢᱮᱱᱟᱜ-ᱟ ᱢᱤᱫᱴᱮᱱ᱾ ᱚᱱᱟ ᱡᱟᱦᱟᱸ ᱚᱱᱞᱟᱭᱤᱱ ᱛᱮ ᱠᱳᱪᱤᱝ ᱵᱚᱱ ᱞᱟᱹᱭ ᱫᱟ᱾
ᱦᱳᱭ
ᱡᱚᱢᱚᱱ ᱫᱤᱞᱞᱤ ᱠᱚᱨᱮ ᱠᱚ ᱯᱟᱲᱦᱟᱣᱮᱫ ᱠᱚᱣᱟ ᱵᱷᱟᱹᱜᱤ ᱤᱭᱟᱹ ᱠᱚᱨᱮ ᱤᱱᱥᱴᱤ ᱴᱤᱭᱩᱥᱮᱱ ᱠᱚᱨᱮ᱾ ᱛᱚ ᱚᱸᱰᱮ ᱠᱷᱚᱱᱟᱜ ᱦᱚᱸ ᱥᱟᱵᱥᱠᱨᱤᱯᱥᱮᱱ ᱦᱟᱛᱟᱣ ᱠᱟᱛᱮ ᱟᱵᱚ ᱵᱚᱱ ᱤᱭᱟᱹ ᱫᱟᱲᱮᱭᱟᱜ ᱠᱟᱱᱟ᱾
ᱦᱳᱭ
ᱮᱠᱥᱮᱥ ᱫᱟᱲᱮᱭᱟᱜ ᱠᱟᱱᱟᱵᱚᱱ᱾
ᱦᱮᱸ
ᱟᱨ ᱦᱚᱸ ᱦᱳᱭᱳᱜ ᱠᱟᱱᱟ ᱟᱨᱚ ᱥᱳᱥᱟᱞ ᱢᱤᱰᱤᱭᱟ ᱫᱤᱠ ᱛᱷᱮᱠᱮ ᱫᱚ ᱟᱨᱚ ᱵᱷᱟᱜᱮ ᱜᱮ ᱦᱳᱭᱳᱜ ᱠᱟᱱᱟ, ᱡᱟᱦᱟᱸᱭ ᱦᱳᱭᱛᱚ ᱦᱩᱸ ᱡᱚᱛᱚ ᱦᱚᱲ ᱫᱚ ᱟᱨ ᱥᱚᱢᱟᱱ ᱫᱚ ᱵᱟᱝ ᱥᱮ ᱡᱮ ᱡᱟᱦᱟᱸᱭ ᱦᱳᱭ ᱛᱚ ᱟᱸ ᱡᱩᱫᱤ ᱯᱟᱲᱦᱟᱜ ᱥᱮᱫ ᱞᱟᱦᱟ ᱜᱮᱭᱟᱭ ᱯᱟᱲᱦᱟᱜ ᱥᱮᱫ ᱛᱮ ᱟᱨ ᱡᱚᱛᱚ ᱦᱚᱲ ᱫᱚ ᱦᱟᱸᱜ ᱟᱨ ᱯᱟᱲᱦᱟᱜ ᱥᱟᱜ ᱛᱮᱫᱚ ᱦᱟᱸᱜ ᱵᱟᱝᱠᱚ ᱞᱟᱦᱟ ᱜᱮᱭᱟ, ᱥᱮ ᱟᱨ ᱤᱪᱪᱷᱟ ᱦᱚᱸ ᱵᱟᱹᱱᱩᱜ ᱛᱟᱠᱚᱣᱟ ᱛᱚ ᱫᱤᱭᱮ ᱱᱤᱭᱟᱹ ᱥᱳᱥᱟᱞ ᱢᱤᱰᱤᱭᱟ ᱢᱟᱫᱽᱫᱷᱚᱢ ᱛᱮᱜᱮ ᱢᱟᱱᱮ ᱩᱱᱠᱩ ᱠᱚ ᱱᱤᱭᱟᱹ ᱤᱱᱠᱟᱢ ᱨᱮᱱᱟᱜ ᱢᱤᱫᱴᱟᱱ ᱥᱳᱨᱥ ᱠᱟᱱᱟ ᱱᱤᱭᱟᱹ ᱦᱚᱸ᱾ ᱟᱹᱰᱤ ᱦᱚᱲ ᱜᱮᱠᱚ ᱤᱭᱩᱯᱤᱭᱟᱭ ᱦᱳᱭᱛᱚ ᱩᱱᱤ ᱩᱱᱟᱹᱜ ᱯᱟᱲᱦᱟᱜ ᱫᱚ ᱵᱟᱭ ᱯᱟᱲᱦᱟᱣ ᱠᱟᱫᱟ ᱦᱟᱸᱜ ᱠᱤᱱᱛᱩ ᱦᱟᱸᱜ ᱥᱳᱥᱟᱞ ᱢᱤᱰᱤᱭᱟ ᱛᱮᱜᱮ ᱦᱟᱸᱜ ᱤᱱᱠᱟᱢ ᱫᱚ ᱦᱟᱸᱜ ᱰᱷᱮᱨ ᱜᱮ ᱤᱱᱠᱟᱢ ᱫᱚ ᱚᱱᱠᱟ ᱟᱹᱰᱤ ᱦᱚᱲᱜᱮ ᱧᱮᱞ ᱦᱳᱭ ᱠᱟᱱᱟ ᱚᱱᱟ ᱦᱚᱸ ᱢᱤᱫᱴᱮᱱ ᱥᱩᱵᱤᱫᱷᱟ᱾ ᱛᱟᱯᱚᱨ ᱦᱩᱭᱩᱜ ᱠᱟᱱᱟ ᱟᱵᱚᱣᱟᱜ ᱢᱟᱱᱮ ᱡᱟᱦᱟᱸ ᱵᱷᱟᱹᱜᱤ ᱤᱭᱟᱹ ᱠᱚ ᱠᱟᱞᱪᱟᱨ ᱠᱚ ᱡᱚᱢᱚᱱ ᱦᱩᱭᱩᱜ ᱠᱟᱱᱟ ᱤᱭᱟᱹ ᱠᱚ ᱵᱟᱦᱟ ᱛᱟᱯᱚᱨᱮ ᱦᱩᱭᱩᱜ ᱠᱟᱱᱟ ᱥᱚᱨᱦᱟᱭ ᱚᱱᱟ ᱠᱚᱦᱚᱸ ᱠᱚ ᱤᱭᱟᱹᱭᱫᱟ ᱨᱤᱞᱥ ᱵᱟᱱᱟᱣ ᱠᱟᱛᱮ ᱠᱚ ᱟᱲᱟᱜ ᱫᱟ ᱤᱱᱟᱹ ᱦᱚᱸ ᱟᱹᱰᱤ ᱦᱚᱲ ᱠᱚᱠᱚ ᱧᱮᱞᱮᱫ ᱛᱟᱵᱚᱱᱟ ᱡᱮ ᱱᱩᱠᱩᱣᱟᱜ ᱫᱚ ᱱᱤᱝ ᱠᱟᱹ ᱠᱟᱞᱪᱟᱨ ᱠᱩᱥᱤᱭᱟᱛᱟ ᱵᱚᱱ ᱠᱟᱱᱟ ᱠᱚ ᱱᱚᱣᱟ ᱢᱤᱫᱴᱟᱝ ᱵᱷᱟᱜᱤ ᱫᱤᱠ ᱠᱟᱱ ᱜᱮᱭᱟ᱾
ᱦᱩᱸ
ᱦᱮᱸ ᱦᱚᱸᱜᱚᱭᱮᱸ ᱡᱮ ᱦᱚᱸᱜᱚᱭ ᱱᱤᱭᱟᱹ ᱟᱵᱚ ᱥᱚᱢᱟᱡ ᱨᱮ ᱡᱮᱢᱚᱱ ᱱᱚᱜᱚᱭ ᱱᱤᱭᱟᱹ ᱡᱮ ᱟᱵᱚᱣᱟᱜ ᱚᱱᱟ ᱚᱞᱠᱮᱥᱴᱟᱨ ᱠᱚ ᱚᱱᱟ ᱫᱚ ᱦᱟᱸᱜ ᱚᱱᱟ ᱤᱫᱤ ᱠᱟᱛᱮᱫ ᱫᱚ ᱦᱟᱸᱜ ᱠᱟᱹᱴᱤᱡ ᱵᱷᱟᱹᱜᱤ ᱤᱭᱟᱹ ᱫᱚ ᱵᱟᱝ ᱪᱟᱞᱟᱜ ᱠᱟᱱᱟ ᱟᱵᱚᱣᱟᱜ ᱤᱭᱟᱹ ᱞᱟᱹᱜᱤᱫ ᱫᱚ ᱵᱷᱚᱵᱤᱥᱚᱛ ᱞᱟᱹᱜᱤᱫ ᱫᱚ ᱦᱟᱸᱜ ᱢᱟᱱᱮ ᱡᱟᱦᱟᱸ ᱡᱮᱢᱚᱱ ᱩᱱᱠᱩ ᱜᱤᱫᱟᱹᱨ ᱯᱤᱫᱟᱹᱨ ᱠᱚ ᱡᱟᱦᱟᱸ ᱠᱚ ᱩᱱᱠᱩ ᱡᱟᱦᱟᱸᱭ ᱦᱟᱨᱟ ᱠᱚᱫᱚ
ᱦᱮᱸ ᱦᱮᱸ
ᱠᱚ ᱠᱩᱨᱩᱢᱩᱴᱩ ᱠᱟᱫᱟ ᱚᱱᱛᱮ ᱤᱭᱟᱹ ᱥᱮᱫ ᱜᱮ ᱥᱮᱡ ᱜᱮ ᱟᱫᱚ ᱦᱟᱸᱜ
ᱦᱮᱸ
ᱯᱟᱲᱦᱟᱜ ᱥᱮᱫ ᱫᱚ ᱵᱟᱝ ᱡᱟᱦᱟᱸ ᱥᱮᱫ ᱛᱮ ᱢᱟᱱᱮ ᱟᱵᱚᱣᱟᱜ ᱚᱱᱟ ᱵᱷᱚᱵᱤᱥ ᱛᱚᱯ ᱩᱡᱡᱚᱞᱚᱜ ᱛᱟᱵᱚᱱᱟ ᱚᱱᱛᱮ ᱫᱚ ᱦᱟᱸᱜ ᱵᱟᱝ ᱠᱚ ᱤᱭᱟᱹᱭᱫᱟ ᱠᱷᱟᱹᱞᱤ ᱚᱱᱟ ᱵᱟᱨᱮ ᱛᱮ ᱛᱟᱦᱟᱞᱮ ᱪᱮᱫ ᱵᱮᱱ ᱞᱟᱹᱭᱫᱟ?
ᱩᱸ ᱟᱹᱞᱤᱧ ᱛᱚ ᱱᱚᱣᱟ ᱜᱮᱞᱤᱧ ᱞᱟᱹᱭᱟ ᱡᱟᱦᱟᱸ ᱱᱤᱛᱚᱜ ᱵᱟᱹᱵᱩ ᱢᱟᱹᱭ ᱛᱟᱠᱚ ᱧᱮᱞᱚᱜ ᱠᱟᱱᱟ ᱡᱮ ᱡᱟᱹᱥᱛᱤ ᱠᱟᱭ ᱛᱮᱫᱚ ᱱᱚᱣᱟ ᱯᱟᱛᱟ ᱯᱚᱨᱚᱵᱽ᱾ ᱢᱟᱱᱮ ᱱᱚᱝᱠᱟᱱᱟᱜ ᱡᱟᱭᱜᱟ ᱠᱚᱨᱮ ᱵᱤᱥᱤ ᱠᱚ ᱪᱟᱞᱟᱜ ᱠᱟᱱᱟ᱾ ᱛᱚ
ᱦᱮᱸ
ᱱᱚᱣᱟ ᱫᱚᱞᱤᱧ ᱞᱟᱹᱭᱟ ᱥᱚᱵ ᱛᱷᱮᱠᱮ ᱱᱚᱣᱟ ᱚᱻ ᱱᱚᱣᱟ ᱫᱚ᱾ ᱢᱟᱱᱮ ᱜᱚ ᱵᱟᱵᱟ ᱦᱮᱸᱥᱮ ᱜᱚ ᱵᱟᱵᱟᱜ ᱵᱮᱥᱤ ᱱᱚᱣᱟ ᱫᱚ᱾ ᱫᱟᱭᱤᱛᱛᱚ ᱠᱟᱱ ᱛᱟᱠᱚᱣᱟ ᱡᱮ ᱜᱚ ᱵᱟᱵᱟ ᱡᱮ ᱢᱤᱫᱴᱮᱱ ᱜᱤᱫᱽᱨᱟᱹ ᱡᱮᱦᱮᱛᱩ ᱵᱟᱨᱚ ᱛᱮᱨᱚ ᱵᱚᱪᱷᱚᱨ ᱨᱮᱱ ᱜᱤᱫᱽᱨᱟᱹ ᱜᱮ ᱵᱤᱥᱤ ᱱᱮᱛᱟᱨ ᱫᱚᱠᱚ᱾ ᱪᱟᱞᱟᱜ ᱠᱟᱱᱟ ᱯᱟᱛᱟ ᱯᱚᱨᱚᱵᱽ ᱠᱚᱨᱮ ᱚᱱᱠᱟ ᱡᱟᱭᱜᱟ ᱠᱷᱚᱡᱜᱮ ᱵᱮᱥᱤ ᱠᱚ ᱚᱝᱥᱚᱜᱨᱚᱦᱚᱱ ᱫᱟ ᱥᱮ᱾ ᱛᱚ ᱚᱱᱟ ᱥᱟᱶ ᱥᱟᱶᱛᱮ ᱜᱚ ᱵᱟᱵᱟ ᱥᱟᱥᱟᱝ ᱛᱮ ᱢᱤᱫᱴᱮᱱ ᱚᱞᱚᱜ ᱯᱟᱲᱦᱟᱣ ᱨᱮᱱᱟᱜ ᱦᱚᱸ᱾ ᱞᱟᱹᱠᱛᱤ ᱠᱟᱱᱟ ᱱᱤᱭᱟᱹ ᱥᱳᱢᱚᱭ ᱨᱮ᱾ ᱢᱟᱱᱮ ᱚᱞᱚᱜ ᱢᱟᱱᱮ ᱱᱚᱣᱟ ᱥᱤᱠᱷᱱᱟᱹᱛ ᱢᱟᱱᱮ ᱚᱞ ᱯᱟᱲᱦᱟᱣ ᱢᱟᱫᱽᱫᱷᱚᱢ ᱛᱮᱜᱮ ᱟᱨ ᱢᱤᱫᱴᱮᱱ ᱜᱤᱫᱽᱨᱟᱹ ᱟᱡ ᱮ ᱵᱩᱡᱷᱟᱹᱣ ᱫᱟᱲᱮᱭᱟᱜ ᱡᱮ ᱚᱠᱟᱴᱟᱜ ᱵᱮᱥ ᱚᱠᱟᱴᱟᱜ ᱵᱟᱹᱲᱤᱡ᱾ ᱠᱟᱱᱟ ᱦᱩᱸ
ᱛᱚ ᱚᱸᱰᱮᱜᱮ ᱡᱩᱫᱤ ᱤᱭᱟᱹ ᱵᱟᱭ ᱧᱟᱢᱟ ᱛᱚᱣᱟᱭ ᱧᱟᱢᱟ ᱛᱟᱦᱚᱞᱮ ᱠᱷᱟᱱ ᱫᱚ ᱚᱱᱟ ᱫᱚ᱾ ᱵᱟᱭ ᱤᱭᱟᱹ ᱫᱟᱲᱮᱭᱟᱜ-ᱟ ᱟᱭᱟᱜ ᱢᱟᱱᱮ ᱟᱭᱟᱜ ᱡᱟᱦᱟᱸ ᱰᱤᱥᱤᱥᱮᱱᱮ ᱦᱟᱛᱟᱣᱟ ᱱᱤᱭᱟᱹ ᱴᱷᱤᱠᱟ ᱦᱟᱱᱟ ᱴᱷᱤᱠᱟ ᱚᱱᱟ᱾ ᱠᱟᱹᱴᱤᱡ ᱚᱸᱰᱮ ᱠᱟᱹᱴᱤᱡ ᱯᱨᱳᱵᱽᱞᱮᱢ ᱮ ᱯᱷᱮᱥᱟ ᱟᱸᱰᱮ ᱵᱟᱭ ᱵᱩᱡ ᱫᱟᱲᱮᱭᱟᱜ-ᱟ ᱟᱫᱚ ᱛᱚᱠᱷᱚᱱ ᱫᱚ ᱩᱱᱤ ᱪᱤᱠᱟᱹᱭᱟ ᱦᱚᱲᱮ ᱧᱮᱞ ᱠᱚᱣᱟ, ᱚᱻ ᱱᱤᱝᱠᱟᱹᱭ ᱫᱟ ᱢᱟᱱᱮ ᱩᱱᱤ ᱦᱚᱸ ᱱᱤᱝᱠᱟᱹ ᱞᱟᱹᱜᱤᱛ᱾ ᱱᱤᱭᱟᱹᱜᱮ ᱛᱤᱥ ᱠᱟᱱᱟ, ᱢᱟᱱᱮ ᱟᱭᱟᱜ
ᱦᱩᱰᱤᱧ ᱦᱩᱰᱤᱧ ᱜᱮᱭᱟ ᱥᱮ ᱢᱟᱱᱮ ᱩᱱᱠᱩᱣᱟᱜ ᱢᱟᱱᱮ ᱵᱩᱜᱤ ᱵᱟᱹᱲᱤᱡ᱾ ᱢᱟᱱᱮ- ᱮᱠᱷᱚᱱ ᱦᱚᱸᱛᱚ ᱵᱟᱝ ᱠᱚᱢ ᱵᱩᱡ ᱟᱠᱟᱫᱟ ᱡᱮ ᱚᱠᱟᱴᱟᱜ ᱵᱮᱥ ᱠᱟᱱᱟ ᱚᱠᱟᱴᱟᱜ ᱵᱟᱹᱲᱤᱡ ᱠᱟᱱᱟ᱾
ᱦᱳᱭ ᱮᱭᱤᱪ ᱮᱥ ᱠᱚᱢᱯᱤᱞᱤᱴ ᱫᱷᱟᱹᱵᱤᱡ ᱦᱚᱸ ᱢᱟᱱᱮ ᱥᱮᱨᱚᱠᱚᱢ ᱚᱛ ᱫᱚ᱾ ᱵᱚᱦᱚᱜ ᱨᱮᱫᱚ ᱪᱤᱱᱛᱟᱹ ᱫᱚ ᱵᱟᱝ ᱦᱤᱡᱩᱜᱼᱟ᱾
ᱵᱟᱝᱟ
ᱡᱚᱛᱠᱷᱚᱱ ᱵᱟᱝ ᱠᱚᱞᱮᱢᱮᱢ ᱤᱭᱟᱹᱜᱮᱜ ᱠᱚᱞᱮᱡᱽ ᱡᱩᱫᱤᱢ ᱤᱭᱟᱹ ᱛᱟᱦᱚᱞᱮ ᱠᱷᱟᱱ ᱫᱚ᱾ ᱚᱱᱟᱜ ᱫᱟᱢ ᱨᱮᱱᱟᱜ ᱡᱩᱛᱮᱥᱴᱚ ᱫᱚ᱾
ᱦᱳᱭ ᱦᱳᱭ ᱡᱚᱛᱷᱮᱥᱴᱚ ᱢᱤᱫᱴᱮᱱ ᱵᱩᱡᱷᱟᱹᱣ ᱨᱮᱱᱟᱜ ᱤᱭᱟᱹ ᱦᱚᱸ ᱠᱷᱚᱢᱚᱛ ᱦᱤᱡᱩᱜᱼᱟ।
ᱮᱱᱛᱮ ᱦᱩᱭᱩᱜ ᱠᱟᱱᱟ ᱟᱵᱚᱣᱟᱜ ᱥᱤᱠᱠᱷᱟᱚ ᱤᱭᱟᱹ ᱫᱚ ᱢᱟᱱᱮ ᱡᱟᱦᱟᱸ ᱠᱚ ᱢᱮᱛᱟᱜᱼᱟ ᱯᱟᱣᱟᱨ ᱫᱚ᱾
ᱦᱳᱭ ᱦᱳᱭ᱾
ᱢᱤᱫ ᱧᱮᱞᱠᱮᱫᱟᱢ ᱵᱩᱡ ᱫᱟᱲᱮᱭᱟᱜᱼᱟ ᱢᱤᱫᱴᱮᱱ ᱡᱟᱦᱟᱸ ᱛᱟᱨᱛᱷᱚᱠᱚᱢ ᱞᱟᱹᱭᱟ ᱥᱤᱠᱠᱷᱤᱛᱚ ᱟᱨ ᱚᱥᱤᱠᱠᱷᱤᱛᱚ ᱦᱚᱲᱟᱜ᱾ ᱛᱚ ᱠᱟᱹᱴᱤᱡ ᱚᱱᱟᱜᱮ ᱠᱟᱹᱴᱤᱡ ᱯᱟᱨᱛᱷᱠᱚᱢ ᱧᱮᱞᱧᱟᱢᱟ ᱡᱮ ᱪᱤᱱᱛᱟᱹ ᱨᱮ ᱪᱮᱫ ᱞᱮᱠᱟ ᱪᱮᱫ ᱞᱮᱠᱟ ᱪᱤᱱᱛᱟᱭ ᱟᱨ ᱪᱮᱫ ᱞᱮᱠᱟ ᱪᱤᱱᱛᱟᱹ ᱛᱟᱭ᱾
ᱦᱳᱭ ᱦᱳᱭ
ᱟᱪᱪᱷᱟ ᱟᱻ ᱟᱵᱮᱱ ᱟᱻ ᱡᱮᱢᱚᱱ ᱟᱻ ᱮᱠᱷᱚᱱ ᱫᱚ ᱥᱚᱦᱚᱨ ᱨᱮ ᱦᱟᱸᱜ ᱵᱮᱱ ᱛᱟᱦᱮᱱ ᱠᱟᱱᱟ᱾ ᱛᱚ ᱟᱵᱮᱱ ᱡᱟᱦᱟᱸᱭ ᱦᱟᱸᱜ ᱟᱹᱛᱩ ᱠᱚᱨᱮ ᱦᱟᱸᱜ ᱠᱚ ᱛᱟᱦᱮᱱ ᱠᱟᱱᱟ᱾ ᱟᱨ ᱟᱨ ᱡᱟᱦᱟᱸᱭ ᱥᱚᱦᱚᱨ ᱨᱮ ᱦᱟᱸᱜ ᱠᱚ ᱛᱟᱦᱮᱱ ᱠᱟᱱᱟ᱾ ᱵᱟ ᱡᱟᱦᱟᱸᱟᱭ ᱟᱛᱳ ᱠᱷᱚᱱᱟᱜ ᱠᱚ ᱯᱟᱲᱦᱟᱣ ᱫᱟ ᱟᱨ ᱡᱟᱦᱟᱸᱭ ᱥᱚᱦᱚᱨ ᱥᱚᱦᱚᱨ ᱠᱷᱚᱱᱟᱜ ᱠᱚ ᱯᱟᱲᱦᱟᱣ ᱫᱟ᱾ ᱛᱚ ᱠᱟᱹᱴᱤᱜ ᱟᱱᱟᱜᱮ ᱵᱟᱨᱛᱷᱚᱠᱠᱚ ᱞᱟᱹᱭ ᱩᱰᱩᱠ ᱞᱮᱠᱷᱟᱱ ᱵᱷᱟᱜᱮ ᱠᱚᱜᱼᱟ ᱢᱟᱱᱮ᱾ ᱚᱠᱚᱭᱴᱟᱜ ᱵᱮᱥᱤ ᱤᱭᱟᱹ ᱠᱚ ᱧᱟᱢ ᱫᱟ᱾ ᱠᱟᱹᱴᱤᱡ ᱪᱮᱫ ᱠᱚ ᱞᱟᱹᱭᱟ? ᱥᱩᱵᱤᱫᱷᱟ ᱠᱟᱹᱴᱤᱡ ᱠᱚ ᱧᱟᱢ ᱮᱫᱟ᱾
ᱟᱫᱚ ᱚᱱᱟ ᱠᱷᱟᱱ ᱟᱹᱞᱤᱧ ᱞᱤᱧ ᱞᱟᱹᱭᱟ ᱡᱮ ᱱᱚᱜ ᱚᱚᱭ ᱡᱮᱢᱚᱱ ᱵᱟᱡᱟᱨ ᱨᱮ ᱛᱟᱦᱮᱸ ᱠᱚᱨᱛᱮ ᱜᱮᱞᱮ ᱛᱚ ᱡᱷᱚᱛᱚ ᱨᱚᱠᱚᱢ ᱥᱩᱵᱤᱫᱷᱟ ᱜᱮ ᱧᱟᱢᱚᱜ ᱠᱟᱱᱟ᱾ ᱢᱟᱱᱮ ᱡᱷᱚᱛᱚ ᱨᱚᱠᱚᱢ ᱢᱟᱜ᱾ ᱡᱷᱚᱛᱚ ᱨᱚᱠᱚᱢᱟᱜ ᱢᱟᱱᱮ ᱚᱞᱚᱜ, ᱯᱟᱲᱦᱟᱜ ᱫᱤᱠ ᱫᱤᱭᱮ ᱛᱮᱦᱚᱸ ᱡᱮ ᱚᱝᱠᱟ ᱛᱳ ᱦᱮᱸ ᱟᱡᱚᱢ ᱫᱟᱵᱤᱱ
ᱦᱮᱸ ᱦᱮᱸ ᱟᱡᱚᱢ ᱮᱫᱟᱞᱤᱧ ᱞᱟᱹᱭ ᱵᱮᱱ?
ᱡᱮ ᱚᱱᱟᱫᱚ ᱢᱟᱱᱮ ᱡᱷᱚᱛᱚ ᱨᱚᱠᱚᱢ ᱱᱚᱛᱮ ᱢᱟᱫᱽᱫᱷᱚᱢ ᱢᱟᱱᱮ ᱵᱟᱡᱟᱨ ᱨᱮ ᱛᱟᱦᱮᱸ ᱢᱚᱫᱽᱫᱷᱮ ᱛᱮᱜᱮ ᱡᱷᱚᱛᱚ ᱠᱤᱪᱷᱩ ᱜᱮ, ᱢᱟᱱᱮ ᱥᱩᱵᱤᱫᱷᱟ ᱥᱩᱡᱳᱜᱽ ᱥᱩᱵᱤᱫᱷᱟ ᱠᱚ ᱧᱟᱢᱚᱜ ᱠᱟᱱᱟ᱾ ᱢᱟᱱᱮ ᱚᱞᱚᱜ ᱯᱟᱲᱦᱟᱜ ᱠᱚᱨᱮᱱᱟᱜ ᱡᱮ
ᱦᱮᱸ ᱫᱤᱭᱟᱹ ᱠᱚ ᱦᱮᱸ ᱡᱩᱫᱤ ᱵᱚᱱ ᱞᱟᱹᱭᱟ ᱦᱮᱸ ᱚᱞᱚᱜ ᱯᱟᱲᱦᱟᱜ ᱦ ᱥᱟᱶ ᱥᱟᱶᱛᱮ ᱡᱮᱢᱚᱱ ᱦᱩᱭᱩᱜ ᱠᱟᱱᱟ᱾ ᱦᱳᱥᱯᱤᱴᱟᱞ ᱚᱱᱟ
ᱦᱳᱸ ᱦᱳᱸ ᱦᱮᱸ ᱵᱟᱡᱟᱨ ᱦᱮᱸ ᱦᱮᱸ ᱦᱮᱸ
ᱱᱤᱭᱟᱹ ᱟᱛᱳ ᱠᱚ ᱟᱛᱳ ᱠᱚᱨᱮᱫᱚ ᱦᱟᱸᱜ ᱠᱟᱹᱴᱤᱡ ᱥᱟᱺᱜᱤᱧ ᱥᱟᱺᱜᱤᱧ ᱜᱮᱛᱟ ᱵᱚᱱᱟ ᱦᱟᱸᱜ
ᱟᱫᱚ ᱰᱷᱮᱨ ᱜᱮ ᱥᱟᱺᱟᱹᱜᱤᱧ ᱱᱟᱠᱷᱟᱱ ᱪᱟᱞᱟᱜᱣ ᱦᱩᱭᱩᱜᱼᱟ᱾ ᱚᱠᱚᱭ ᱠᱚᱫᱚ ᱵᱤᱨ ᱯᱟᱨᱚᱢ ᱞᱮᱠᱷᱟᱱ ᱪᱟᱞᱟᱜ ᱦᱩᱭᱩᱜ ᱛᱟᱠᱚᱣᱟ᱾
ᱦᱮᱸ ᱦᱮᱸ ᱤᱱᱟᱹᱜ ᱠᱟᱹᱴᱤᱡ ᱥᱩᱵᱤᱫᱟ ᱵᱚᱱ᱾ ᱧᱟᱢᱟ ᱤᱭᱟᱹ ᱨᱮᱫᱚ ᱥᱚᱦᱚᱨ ᱨᱮᱫᱚ ᱟᱨ ᱟᱨ ᱟᱹᱞᱤᱧ ᱟᱹᱞᱤᱧᱟᱜ ᱤᱭᱟᱹ ᱛᱮᱫᱚ ᱦᱟᱜ ᱞᱤᱧ ᱞᱟᱹᱭ ᱮᱫᱟ ᱥᱚᱦᱚᱨ ᱨᱮᱜᱮ ᱠᱟᱹᱴᱤᱡ ᱵᱤᱥᱤ ᱤᱭᱟᱹ ᱫᱚ ᱢᱮᱱᱟᱜᱼᱟ ᱥᱩᱡᱳᱜᱽ ᱫᱚ᱾
ᱦᱚᱸ ᱦᱮᱸ
ᱦᱮᱸ ᱠᱤᱱᱛᱩ ᱡᱟᱦᱟᱸ ᱱᱟᱛᱩ ᱨᱮᱱ ᱦᱚᱲ